ᱦᱮᱞᱳ ᱦᱩᱸ ᱡᱚᱦᱟᱨ ᱜᱮ
ᱦᱮᱸ ᱡᱚᱦᱟᱨ
ᱦᱮᱞᱳ ᱟᱸᱡᱚᱢ ᱮᱫᱟᱵᱤᱱ
ᱨᱚᱲ ᱟᱸᱡᱚᱢᱼᱚᱜ ᱠᱟᱱᱟ ᱵᱮᱥ ᱪᱮᱨᱦᱟ ᱦᱳᱭ ᱟᱸᱡᱚᱢᱼᱚᱜ ᱠᱟᱱᱟ
ᱦᱮᱸ ᱵᱮᱥ ᱪᱮᱨᱦᱟ ᱨᱚᱲ ᱟᱸᱡᱚᱢᱼᱚᱜ ᱠᱟᱱᱟ᱾ ᱛᱟᱦᱚᱞᱮ ᱱᱤᱛᱚᱜ ᱫᱚᱞᱤᱧ ᱞᱟᱹᱭᱫᱟ ᱦᱚᱸᱜᱼᱚᱭ ᱡᱮ ᱦᱮᱸ ᱜᱚᱞᱯᱚ ᱞᱤᱧ ᱞᱟᱹᱭᱫᱟ ᱡᱮ ᱱᱤᱛᱚᱜ ᱡᱮ ᱱᱚᱜᱼᱚᱭ ᱟᱵᱚᱣᱟᱜ ᱢᱟᱹᱱᱢᱤ ᱡᱤᱭᱚᱱ ᱨᱮ ᱠᱟᱣᱰᱤ ᱥᱮ ᱴᱟᱠᱟ ᱯᱚᱭᱥᱟ ᱵᱟᱝ ᱛᱟᱦᱮᱸ ᱞᱮᱱ ᱠᱷᱟᱱ ᱥᱮ ᱱᱚᱣᱟ ᱛᱟᱦᱮᱸ ᱞᱮᱱ ᱠᱷᱟᱱ ᱪᱮᱫ ᱞᱮᱠᱟ ᱢᱟᱱᱮ ᱚᱱᱟ ᱱᱤᱭᱮ ᱢᱤᱫᱴᱟᱝ ᱜᱟᱞᱚᱪ ᱞᱤᱧ ᱫᱚᱦᱚᱭ ᱮᱫᱟ ᱯᱚᱭᱥᱟ ᱱᱤᱭᱮ ᱛᱟᱦᱚᱞᱮ ᱟᱵᱤᱱᱼᱟᱜ ᱱᱚᱣᱟ ᱯᱚᱭᱥᱟ ᱡᱤᱵᱚᱱ ᱨᱮ ᱪᱮᱫᱠᱟ ᱛᱟᱦᱮᱱ ᱥᱮ ᱵᱟᱝ ᱛᱟᱦᱮᱸ ᱞᱮᱱᱠᱷᱟᱱ ᱪᱮᱫᱠᱟ ᱢᱤᱫᱴᱟᱝ ᱵᱮᱯᱟᱨ ᱦᱩᱭᱩᱜ ᱠᱟᱱᱟ᱾ ᱚᱱᱟ ᱱᱤᱭᱮ ᱡᱩᱫᱤ ᱠᱤᱪᱷᱩ ᱠᱟᱛᱷᱟ ᱵᱤᱱ ᱞᱟᱹᱭ ᱠᱮᱭᱟ᱾
ᱟᱹᱞᱤᱧ ᱞᱤᱧ ᱢᱮᱱᱟ ᱱᱤᱛᱚᱜ ᱫᱚ ᱠᱟᱹᱣᱰᱤ ᱫᱚ ᱱᱤᱛᱚᱜ ᱫᱚ ᱟᱵᱚᱣᱟᱜ ᱞᱟᱡ ᱪᱟᱞᱟᱜ ᱞᱟᱹᱜᱤᱫ ᱱᱮᱛᱟᱨ ᱫᱚ ᱠᱟᱹᱣᱰᱤ ᱜᱮ ᱞᱟᱹᱠᱛᱤᱜ ᱠᱟᱱᱟ ᱥᱮ ᱡᱟᱦᱟᱸᱱᱟᱜ ᱡᱟᱦᱟᱸᱱᱟᱜ ᱡᱮ ᱦᱟᱛᱟᱣ ᱠᱚᱛᱛᱮ ᱜᱮᱞᱮ ᱥᱮ ᱡᱟᱦᱟᱸᱱᱟᱜ ᱡᱚᱛᱚ ᱠᱟᱹᱢᱤ ᱨᱮᱜᱮ ᱠᱟᱹᱣᱰᱤ ᱵᱮᱜᱚᱨ ᱱᱚᱛᱮ ᱫᱚ ᱪᱮᱫ ᱜᱮ ᱵᱟᱝ ᱦᱩᱭᱩᱜ ᱠᱟᱱᱟ ᱥᱮ
ᱦᱩᱸ
ᱡᱟᱦᱟᱸᱱᱟᱜ ᱡᱩᱤᱫ ᱦᱟᱛᱟᱣ ᱠᱚᱛᱛᱮ ᱜᱮᱞᱮ ᱥᱨᱤᱯ ᱡᱟᱦᱟᱸ ᱵᱟᱡᱟᱨ ᱮᱢ ᱪᱟᱞᱟᱜᱼᱟ ᱥᱮ ᱡᱟᱦᱟᱸᱱᱟᱜ ᱡᱩᱫᱤᱢ ᱦᱟᱛᱟᱣᱟ ᱥᱮ ᱡᱟᱦᱟᱸᱱᱟᱜ ᱜᱮᱢ ᱠᱟᱹᱢᱤ ᱦᱚᱪᱚᱭᱟ ᱡᱟᱦᱟᱸᱱᱟᱜ ᱜᱮᱢ ᱪᱤᱠᱟᱹᱭ ᱱᱤᱛᱚᱜ ᱡᱚᱛᱚ ᱡᱚᱛᱚ ᱜᱷᱟᱹᱲᱤᱡ ᱜᱮ ᱠᱟᱹᱣᱰᱤ ᱠᱟᱹᱣᱰᱤ ᱪᱷᱟᱲᱟ ᱱᱤᱛᱚᱜ ᱫᱚ ᱪᱮᱫ ᱜᱮ ᱵᱟᱝ ᱦᱩᱭᱩᱜ ᱠᱟᱱᱟ ᱱᱤᱛᱚᱜ ᱫᱚ᱾
ᱦᱮᱸ ᱟᱫᱚ ᱟᱹᱞᱤᱧ ᱫᱚ ᱟᱨᱚ ᱞᱤᱧ ᱧᱮᱞᱫᱟ ᱠᱟᱹᱣᱰᱤ ᱛᱚ ᱦᱮᱸ ᱡᱮ ᱫᱤᱱ ᱵᱚᱱ ᱡᱟᱱᱟᱢᱼᱚᱜ ᱠᱟᱱᱟ ᱥᱮᱫᱤᱱ ᱟᱨ ᱡᱮᱫᱤᱱ ᱵᱚᱱ ᱜᱩᱡᱩᱜ ᱠᱟᱱᱟ ᱥᱮᱫᱤᱱ ᱦᱚᱸ ᱠᱟᱹᱣᱰᱤ ᱫᱚ ᱞᱟᱜᱟᱜ ᱠᱟᱱ ᱜᱮᱭᱟ᱾ ᱠᱟᱹᱣᱰᱤ ᱵᱮᱜᱚᱨ ᱜᱮ ᱢᱤᱫᱴᱟᱝ ᱠᱟᱹᱢᱤ ᱦᱚᱸ ᱵᱟᱝ ᱞᱟᱦᱟᱜ ᱠᱟᱱᱟ᱾
ᱦᱩᱸ ᱠᱟᱹᱢᱤ ᱪᱷᱟᱰᱟ ᱚᱪᱚᱞ ᱟᱵᱚᱱᱟ
ᱦᱩᱸ ᱟᱨ ᱯᱟᱦᱤᱞ ᱫᱚᱠᱚ ᱞᱟᱹᱭᱟ ᱯᱟᱦᱤᱞ ᱡᱟᱦᱟᱭ ᱠᱚ ᱯᱟᱲᱦᱟᱣ ᱠᱟᱫᱟ ᱚᱱᱠᱟ ᱞᱟᱹᱭᱟᱠᱚ ᱯᱟᱦᱤᱞ ᱫᱚ ᱵᱟᱝᱢᱟ ᱥᱩᱫᱩ ᱦᱚᱭᱛᱚ ᱵᱚᱫᱚᱞ ᱛᱟᱦᱮᱸᱜ ᱠᱚ ᱡᱷᱚᱛᱚ᱾ ᱢᱟᱱᱮ ᱩᱱᱫᱚ ᱠᱟᱹᱣᱰᱤ ᱫᱚ ᱵᱟᱝ ᱛᱟᱦᱮᱸᱜ ᱞᱮᱱᱟ, ᱩᱱᱫᱚ ᱡᱤᱱᱤᱥ ᱴᱷᱮᱱ ᱟᱨ ᱢᱤᱫᱴᱟᱱ ᱡᱤᱱᱤᱥ ᱠᱚ ᱵᱚᱫᱚᱞᱟ᱾ ᱢᱟᱱᱮ ᱤᱧᱨᱮᱱ ᱡᱩᱫᱤ ᱢᱤᱫᱴᱟᱝ ᱢᱮᱨᱚᱢ ᱢᱮᱱᱟᱭᱟ ᱟᱵᱤᱱ ᱨᱮᱱ ᱡᱩᱫᱤ ᱢᱤᱫᱴᱟᱝ ᱵᱷᱤᱰᱤ ᱢᱮᱱᱟᱭᱟ ᱪᱟᱞᱟᱜ ᱟᱫᱚ ᱟᱵᱤᱱ ᱦᱚᱸᱵᱤᱱ ᱡᱩᱫᱤ ᱵᱤᱱ ᱠᱩᱥᱤᱭᱮᱭᱟ ᱡᱮ ᱦᱮᱸ ᱱᱩᱭᱴᱟᱜ ᱢᱮᱨᱚᱢᱮ ᱜᱟᱱᱚᱜ ᱜᱮᱭᱟ ᱱᱩᱭ ᱤᱧᱤᱡ ᱵᱷᱤᱰᱤ ᱤᱧ ᱵᱚᱫᱚᱞᱮᱭᱟ ᱛᱟᱦᱚᱞᱮ ᱚᱱᱠᱟ ᱵᱚᱱ ᱵᱚᱫᱚᱞᱮᱫ ᱛᱟᱦᱮᱫ ᱟᱫᱚ ᱱᱮᱛᱟᱨ ᱢᱟ ᱮᱢᱚᱱ ᱟᱠᱟᱱᱟ ᱚᱱᱠᱟ ᱵᱚᱫᱚᱞ ᱡᱩᱜᱽ ᱛᱚ ᱵᱟᱝ ᱠᱟᱱᱟ ᱱᱮᱛᱟᱨ ᱫᱚ ᱠᱟᱹᱣᱰᱤ ᱫᱤᱭᱮ ᱜᱮ ᱡᱷᱚᱛᱚ ᱠᱤᱪᱷᱩ ᱦᱩᱭᱩᱜ ᱠᱟᱱᱟ᱾ ᱛᱟᱦᱚᱞᱮ ᱟᱫᱚ ᱧᱮᱞᱚᱜᱚᱜ ᱠᱟᱱᱟ ᱡᱟᱦᱟᱭ ᱡᱩᱫᱤ ᱠᱟᱹᱣᱰᱤ ᱵᱟᱭ ᱨᱳᱡᱽᱜᱟᱨ ᱮᱫᱟ
ᱦᱮᱸ
ᱛᱟᱦᱟᱞᱮ ᱩᱱᱤᱭᱟᱜ ᱫᱚ ᱢᱟᱱᱮ ᱡᱟᱦᱟᱸ ᱛᱤᱱᱟᱹᱜ ᱵᱷᱟᱜᱮ ᱦᱚᱲᱮ ᱦᱩᱭᱩᱜ ᱨᱮᱦᱚᱸ ᱩᱱᱤ ᱫᱚ ᱵᱷᱟᱜᱮ ᱦᱚᱲ ᱛᱚ ᱵᱟᱠᱚ ᱠᱮᱛᱟᱭᱮ ᱠᱟᱱᱟ
ᱦᱩᱸ ᱦᱩᱸ
ᱟᱨ ᱡᱟᱦᱟᱭ ᱡᱩᱫᱤ ᱠᱟᱹᱣᱰᱤ ᱢᱮᱱᱟᱜ ᱛᱟᱭᱟ ᱥᱮ ᱵᱷᱟᱜᱤ ᱠᱟᱹᱣᱰᱤ ᱨᱳᱡᱜᱟᱨᱮᱫᱟᱭ, ᱩᱱᱤ ᱫᱚ ᱡᱟᱦᱟ ᱛᱤᱱᱟᱹᱜ ᱵᱟᱹᱲᱤᱡ ᱦᱚᱲ ᱨᱮᱦᱚᱸ ᱠᱚ ᱞᱟᱹᱭ ᱫᱟ ᱵᱟᱝ ᱦᱚᱲ ᱛᱮᱫ ᱫᱚ ᱫᱚᱢᱮ ᱜᱮ ᱵᱷᱟᱜᱮ ᱜᱮᱭᱟᱭ᱾
ᱦᱳᱭ ᱠᱟᱣᱲᱤ ᱠᱚ ᱛᱟᱦᱮᱸ ᱞᱮᱱᱠᱷᱟᱱ ᱫᱚ ᱯᱮᱲᱟ ᱯᱩᱰᱩ ᱠᱚ ᱩᱱ ᱫᱚᱠᱚ ᱥᱩᱨᱩᱜ ᱟᱠᱚ ᱦᱮᱸᱥᱮ ᱟᱨ ᱠᱟᱣᱲᱤ ᱠᱚ ᱡᱩᱫᱤ ᱵᱟᱝ ᱛᱟᱦᱮᱱ ᱛᱟᱢᱟ ᱩᱱᱫᱚ ᱯᱮᱲᱟ ᱯᱟᱹᱲᱟᱹ ᱠᱚᱦᱚᱸ ᱱᱤᱡᱮᱨ ᱨᱮᱱ ᱦᱚᱲ ᱦᱚᱸ ᱟᱢᱟᱜ ᱜᱚᱲᱚ ᱥᱮ ᱟᱢᱟᱜ ᱫᱩᱠ ᱵᱮᱲᱟ ᱨᱮᱦᱚᱸ ᱵᱟᱭ ᱥᱩᱨᱩᱜᱼᱟ ᱩᱱᱫᱚᱭ ᱢᱮᱱᱟ ᱩᱱᱤ ᱫᱚ ᱵᱟᱹᱱᱩᱜ ᱛᱟᱭᱟ ᱪᱮᱫ ᱦᱚᱸ
ᱦᱩᱸ
ᱟᱨ ᱠᱟᱲᱤ ᱦᱩᱸ ᱟᱨ ᱠᱟᱲᱤ ᱠᱚ ᱡᱩᱫᱤ ᱛᱟᱦᱮᱱ ᱛᱟᱢᱟ ᱥᱮ ᱩᱱᱫᱚ ᱯᱮᱲᱟ ᱠᱚᱦᱚᱸ ᱩᱱ ᱫᱚ ᱯᱮᱲᱟ ᱯᱩᱲᱥᱤ ᱠᱚ ᱥᱩᱨᱩᱜ ᱟᱠᱚ ᱩᱱᱫᱚ ᱯᱮᱲᱟ ᱠᱚᱦᱚᱸᱢ ᱧᱟᱢ ᱠᱚᱣᱟ
ᱦᱩᱸ ᱟᱨ ᱵᱟᱠᱷᱟᱱ ᱠᱟᱹᱣᱰᱤ ᱡᱩᱫᱤ ᱵᱟᱝ ᱛᱟᱦᱮᱱᱟ ᱩᱱᱫᱚ ᱯᱮᱲᱟ ᱦᱚᱸ ᱟᱢ ᱧᱮᱞ ᱛᱮᱦᱚᱭ ᱪᱩᱠᱩᱱ ᱠᱟᱱᱟ
ᱦᱳᱭ
ᱛᱟᱦᱚᱞᱮ ᱱᱚᱣᱟ ᱠᱟᱹᱣᱰᱤ ᱨᱳᱡᱽᱜᱟᱨ ᱫᱚ ᱟᱵᱚᱣᱟᱜ ᱢᱟᱹᱱᱢᱤ ᱡᱤᱭᱚᱱ ᱨᱮ ᱱᱤᱛᱚᱜ ᱫᱚ ᱟᱹᱰᱤ ᱢᱟᱨᱟᱝ ᱢᱤᱫᱴᱟᱝ ᱢᱟᱱᱮ ᱫᱟᱠᱟ ᱡᱚᱢ ᱠᱷᱚᱱᱟᱜ ᱦᱚᱸ ᱩᱛᱩ ᱡᱚᱢ ᱠᱷᱚᱱᱟᱜ ᱦᱚᱸ ᱱᱚᱣᱟ ᱫᱚ ᱢᱟᱱᱮ ᱢᱤᱫᱴᱟᱝ ᱟᱹᱰᱤ ᱢᱟᱨᱟᱝ ᱢᱤᱫᱴᱟᱝ ᱚᱝᱥᱚ ᱡᱮ ᱚᱱᱟ ᱪᱷᱟᱲᱟ ᱜᱮ ᱟᱵᱚ ᱫᱚ ᱵᱟᱵᱚᱱ ᱛᱟᱦᱮᱸ ᱫᱟᱲᱮᱭᱟᱜᱼᱟ
ᱦᱳᱭ ᱱᱮᱛᱟᱨ ᱫᱚ ᱢᱟᱱᱮ ᱠᱟᱹᱣᱲᱤ ᱵᱮᱜᱚᱨ ᱢᱟᱱᱮ ᱪᱮᱫ ᱠᱟᱧ ᱞᱟᱹᱭᱟ ᱵᱟᱝ ᱥᱟᱦᱮᱸᱫ ᱦᱟᱛᱟᱣ ᱵᱟᱝ ᱥᱟᱸᱦᱮᱫ ᱦᱟᱛᱟᱣ ᱡᱮ ᱵᱟᱵᱚᱱ ᱦᱟᱥᱟᱣᱮᱫ ᱵᱟᱵᱚᱱ ᱦᱟᱛᱟᱣ ᱫᱟᱲᱮᱭᱟᱜᱼᱟ ᱚᱱᱠᱟ ᱵᱮᱯᱟᱨ ᱴᱟᱜ ᱦᱩᱭ ᱠᱟᱱᱟ
ᱦᱩᱸ ᱟᱨ ᱱᱚᱣᱟ ᱠᱟᱹᱣᱰᱤ ᱞᱟᱹᱜᱤᱫ ᱢᱟ ᱦᱚᱲ ᱦᱚ ᱟᱹᱰᱤ ᱨᱚᱠᱚᱢ ᱵᱟᱹᱲᱤᱡ ᱠᱟᱹᱢᱤ ᱥᱮᱫ ᱦᱚᱸᱠᱚ ᱪᱟᱞᱟᱜ ᱠᱟᱱᱟ ᱵᱷᱟᱜᱤ ᱠᱟᱹᱢᱤ ᱥᱮᱫ ᱦᱚᱸᱠᱚ ᱪᱟᱞᱟᱜ ᱠᱟᱱᱟ ᱡᱩᱫᱤ ᱠᱚ ᱧᱮᱞ ᱮᱫᱟ ᱡᱮ ᱵᱟᱹᱲᱤᱡ ᱠᱟᱹᱢᱤ ᱠᱟᱛᱮᱫ ᱦᱚ ᱵᱷᱟᱜᱮ ᱠᱟᱹᱣᱰᱤ ᱧᱟᱢᱚᱜ ᱠᱟᱱᱟ ᱮᱸᱲᱮᱠᱷᱟᱱ ᱵᱟᱹᱲᱤᱡ ᱦᱚᱸᱠᱚ ᱠᱟᱹᱢᱤ ᱭᱮᱫᱟ
ᱟᱫᱚ ᱢᱮᱱᱟᱹᱧ ᱵᱟᱹᱲᱤᱡ ᱠᱟᱹᱢᱤ ᱠᱮᱛᱮ ᱫᱚ ᱵᱟᱵᱚᱱ ᱨᱳᱡᱽᱜᱟᱨᱟ ᱚᱱᱟ ᱠᱚᱫᱚ ᱥᱮ ᱵᱟᱹᱲᱤᱡ ᱠᱟᱛᱮ ᱠᱟᱹᱢᱤ ᱠᱟᱛᱮ ᱠᱷᱚᱱ ᱫᱚ ᱵᱮᱥ ᱠᱟᱹᱢᱤ ᱠᱟᱛᱮ ᱜᱮ ᱠᱟᱹᱣᱲᱤ ᱟᱨᱡᱟᱣ ᱞᱮᱠᱷᱟᱱ ᱵᱷᱟᱜᱤᱜᱼᱟ ᱦᱮᱸ ᱥᱮ ᱵᱟᱝ
ᱦᱮᱸ ᱟᱫᱚ ᱦᱮᱸ ᱚᱱᱟ ᱠᱚᱦᱚ ᱦᱚᱲ ᱫᱚ ᱛᱤᱱᱟᱹᱜ ᱠᱚ ᱵᱩᱡᱮᱫ ᱛᱮ ᱟᱹᱰᱤ ᱦᱚᱲᱢᱟ ᱚᱱᱟ ᱠᱚᱦᱚᱸ ᱠᱚ ᱤᱭᱟᱹᱭᱮᱫᱟ
ᱵᱟᱹᱲᱤᱡ ᱠᱟᱹᱢᱤ ᱛᱮᱠᱷᱟᱱ ᱫᱚ ᱞᱚᱜᱚᱱ ᱧᱚᱜ ᱯᱚᱭᱥᱟ ᱦᱩᱭᱩᱜᱼᱟ ᱟᱨ ᱵᱮᱥ ᱠᱟᱹᱢᱤ ᱞᱮᱠᱷᱟᱱ ᱫᱚ ᱩᱱᱟᱹᱜ ᱪᱟᱲ ᱫᱚ ᱵᱟᱝ ᱦᱩᱭᱩᱜ-ᱟ ᱥᱮ ᱠᱟᱹᱢᱤ ᱫᱚ ᱚᱱᱟ ᱫᱷᱤᱨᱮ ᱡᱩᱥᱛᱤᱢ ᱠᱟᱹᱢᱤᱭᱟ ᱟᱨ ᱵᱟᱹᱲᱤᱡ ᱠᱟᱢᱤ ᱨᱮᱜᱮ ᱥᱮ ᱵᱮᱥᱤ ᱠᱟᱹᱣᱲᱤ ᱫᱚ ᱧᱟᱢᱚᱜ-ᱟ ᱥᱮ
ᱦᱮᱸ ᱱᱮᱛᱟᱨ ᱢᱟ ᱡᱮᱢᱚᱱ ᱧᱮᱞᱚᱜᱚᱜ ᱠᱟᱱᱟ ᱡᱮ ᱟᱵᱚ ᱦᱚᱭᱛᱚ ᱱᱚᱣᱟ ᱟᱥᱮ ᱯᱟᱥᱮᱨᱮᱱ ᱡᱟᱦᱟᱭ ᱜᱤᱫᱽᱨᱟᱹ ᱠᱚᱦᱚᱸ ᱠᱚ ᱠᱩᱢᱵᱽᱲᱩ ᱤᱫᱤᱭᱮᱫ ᱠᱚᱣᱟ ᱠᱟᱹᱣᱰᱤ ᱞᱟᱹᱜᱤᱫ ᱮᱴᱟᱜ ᱴᱷᱮᱱ ᱦᱚᱸᱠᱚ ᱟᱹᱠᱷᱨᱤᱧ ᱦᱚᱸᱠᱚ ᱟᱹᱠᱷᱨᱤᱧᱮᱫ ᱠᱚᱣᱟ ᱦᱚᱲ ᱦᱚ ᱯᱚᱡᱡᱚᱱᱛᱚ ᱠᱟᱹᱣᱰᱤ ᱞᱟᱹᱜᱤᱫ ᱠᱚ ᱢᱮᱨᱚᱢ ᱵᱷᱤᱰᱤ ᱞᱮᱠᱟ ᱠᱚ ᱟᱠᱷᱨᱤᱧᱮᱫ ᱠᱚᱣᱟ
ᱦᱳᱭ
ᱦᱮᱞᱳ
ᱦᱩᱭᱮ
ᱟᱸᱡᱚᱢᱼᱚᱜ ᱠᱟᱱᱟ ᱟᱹᱞᱤᱧᱟᱜ ᱠᱟᱛᱷᱟ ᱫᱚ ᱟᱹᱞᱤᱧᱟᱜ ᱯᱷᱳᱱ ᱨᱮᱫᱚ ᱚᱸᱰᱮ ᱨᱤᱯᱤᱴᱚᱜ ᱠᱟᱱᱟ
ᱱᱮᱴᱣᱟᱨᱠ ᱦᱚᱭᱛᱚ ᱰᱤᱥᱴᱟᱵ ᱫᱟ ᱦᱳᱛᱚ ᱱᱤᱛᱚᱜ
ᱦᱳᱭ ᱫᱟᱲᱮᱜ ᱵᱟ ᱱᱤᱛᱚᱜ ᱫᱚ ᱵᱟᱭ ᱠᱚᱨᱟᱣ ᱫᱟ ᱱᱤᱛᱚᱜ ᱫᱚ ᱟᱨᱦᱚ ᱴᱷᱤᱠ ᱮᱱᱟ
ᱦᱳᱭ ᱪᱮᱫ ᱞᱟᱝ ᱜᱚᱞᱯᱚᱜ ᱠᱟᱱ ᱛᱟᱦᱮᱱᱟ
ᱦᱩᱸ ᱠᱟᱹᱣᱰᱤ
ᱤᱭᱟᱹ ᱦᱮᱸ ᱠᱟᱹᱣᱰᱤ ᱱᱮᱛᱟᱨ ᱫᱚ ᱟᱯᱮᱥᱮᱫ ᱠᱟᱹᱢᱤ ᱠᱟᱛᱮ ᱡᱮ ᱵᱟᱨᱦᱮ ᱠᱟᱹᱢᱤ ᱪᱟᱞᱟᱜ ᱞᱟᱜᱟᱣ ᱯᱮᱭᱟ
ᱦᱮᱸ ᱵᱟᱦᱨᱮ ᱠᱟᱹᱢᱤ ᱞᱟᱜᱟᱜ ᱟᱹᱰᱤ ᱜᱤᱫᱽᱨᱟᱹ ᱜᱮᱠᱚ ᱪᱟᱞᱟᱜ ᱠᱟᱱ ᱜᱮᱭᱟ ᱵᱟᱦᱨᱮ ᱠᱟᱹᱢᱤ ᱠᱚ ᱟᱨ ᱵᱟᱠᱷᱟᱱ ᱦᱸᱚᱜᱼᱚᱭ ᱠᱟᱹᱣᱰᱤ ᱞᱟᱹᱜᱤᱫ ᱧᱮᱞᱚᱜᱼᱚᱜ ᱠᱟᱱᱟ ᱟᱵᱚ ᱱᱚᱣᱟ ᱟᱞᱮ ᱱᱚᱣᱟ ᱠᱚᱨᱮᱜ ᱫᱚ ᱮᱱᱛᱮᱜ ᱯᱟᱹᱣᱨᱟᱹ ᱠᱚᱸᱦᱚᱸ ᱛᱤᱠᱤ ᱵᱟᱲᱟᱭᱮᱫ ᱜᱮᱭᱟ ᱯᱩᱞᱤᱥ ᱠᱚᱦᱚᱸ ᱠᱚ ᱦᱤᱡᱩᱜ ᱜᱮᱭᱟ ᱯᱟᱹᱣᱨᱟᱹ ᱟᱞᱚᱯᱮ ᱛᱤᱠᱤᱭᱟ ᱤᱱᱟᱹ ᱠᱚᱠᱚ ᱵᱩᱡᱷᱟᱹᱣ ᱠᱚᱣᱟ ᱡᱮ ᱱᱤᱭᱟᱹ ᱵᱟᱹᱲᱤᱡ ᱮᱫᱟ ᱯᱮ ᱱᱤᱭᱟᱹ ᱯᱟᱹᱣᱨᱟᱹ ᱦᱚᱛᱮᱡ ᱛᱮ ᱟᱨ ᱱᱤᱛᱚᱜ ᱡᱮᱢᱚᱱ ᱟᱫᱚ ᱠᱚ ᱞᱟᱹᱭ ᱟ ᱡᱮ ᱦᱮᱸ ᱫᱚᱠᱟᱱ ᱠᱚᱨᱮᱜ ᱫᱚ ᱛᱟᱦᱚᱞᱮ ᱠᱚ ᱟᱠᱷᱨᱤᱧ ᱮᱫ ᱫᱚ ᱯᱟᱹᱣᱨᱟᱹ ᱟᱫᱚ ᱫᱚᱠᱟᱱ ᱨᱮᱢᱟ ᱟᱹᱠᱷᱨᱤᱧ ᱫᱚᱠᱚ ᱟᱹᱠᱷᱨᱤᱧ ᱮᱫᱟ ᱠᱤᱱᱛᱩ ᱡᱟᱦᱟᱸᱭ ᱚᱱᱠᱟ ᱠᱚᱢ ᱵᱚᱭᱥᱤ ᱜᱤᱫᱽᱨᱟᱹ ᱠᱚᱫᱚ ᱪᱟᱞᱟᱣ ᱞᱮᱱᱠᱷᱟᱱ ᱚᱸᱰᱮ ᱫᱚ ᱵᱟᱠᱚ ᱮᱢᱟ ᱠᱚᱣᱟ ᱯᱟᱹᱣᱨᱟᱹ
ᱦᱳᱭ ᱦᱳᱭ
ᱟᱨ ᱱᱚᱛᱮ ᱟᱹᱛᱩ ᱫᱤᱥᱚᱢ ᱨᱮᱢᱟ ᱧᱮᱞᱚᱜᱼᱚᱜ ᱠᱟᱱᱟ ᱱᱚᱣᱟ ᱠᱟᱹᱣᱰᱤ ᱠᱷᱟᱹᱛᱤᱨ ᱯᱟᱹᱣᱨᱟᱹ ᱠᱚ ᱟᱹᱷᱨᱤᱧ ᱮᱫᱟ ᱟᱨ ᱚᱱᱟ ᱫᱚ ᱵᱚᱭᱮᱥ ᱫᱚ ᱵᱟᱠᱚ ᱤᱭᱟᱹᱭ ᱮᱫᱟ ᱢᱤᱫᱴᱟᱝ ᱦᱚᱯᱚᱱ ᱦᱚᱯᱚᱱᱤᱡ ᱜᱤᱫᱽᱨᱟᱹ ᱦᱚᱸ ᱡᱩᱚᱫᱤ ᱯᱚᱭᱥᱟ ᱟᱛᱮᱜ ᱦᱤᱡᱩᱜ ᱠᱟᱱᱟᱭ ᱡᱮ ᱫᱮᱱ ᱢᱤᱫ ᱵᱳᱛᱳᱚᱞ ᱯᱟᱹᱣᱨᱟᱹ ᱟᱫᱚ ᱩᱱᱤ ᱫᱚ ᱵᱟᱠᱚ ᱠᱩᱞᱤᱭᱮ ᱠᱟᱱᱟ ᱪᱮᱫ ᱠᱟᱹᱢᱤ ᱨᱮ ᱞᱟᱜᱟᱣᱟᱭ ᱥᱮ ᱚᱠᱚᱭᱮ ᱞᱟᱹᱭ ᱠᱟᱫᱟ ᱥᱮ ᱵᱟᱭ ᱞᱟᱹᱭ ᱠᱟᱫᱟ ᱮᱢᱟᱭ ᱠᱟᱱᱟ ᱠᱚ ᱛᱟᱦᱚᱞᱮ ᱦᱚᱜᱼᱚ ᱱᱚᱣᱟ ᱠᱚᱫᱚ ᱠᱟᱹᱴᱤᱡ ᱫᱚ ᱵᱟᱹᱲᱤᱡ ᱫᱚᱻ ᱦᱩᱭᱩᱜ ᱠᱟᱱ ᱜᱮᱭᱟ
ᱦᱳᱭ ᱟᱨ ᱱᱮᱛᱟᱨ ᱨᱮᱱ ᱟᱛᱳ ᱠᱚᱨᱮ ᱫᱚ ᱡᱟᱦᱟᱸ ᱯᱟᱹᱣᱨᱟᱹ ᱠᱚ ᱵᱮᱱᱟᱣ ᱵᱟᱲᱟᱭ ᱮᱫᱟ
ᱦᱩᱸ
ᱢᱟᱱᱮ ᱞᱟᱦᱟ ᱛᱮᱫ ᱡᱟᱦᱟᱸ ᱢᱟᱛᱠᱚᱢ ᱯᱟᱹᱣᱨᱟᱹ ᱛᱮᱠᱚ ᱵᱮᱱᱟᱣ ᱮᱜ ᱛᱟᱦᱮᱸᱱ ᱥᱮ ᱢᱟᱛᱠᱚᱢ ᱛᱮᱠᱚ ᱵᱮᱱᱟᱣ ᱛᱟᱦᱮᱸᱱ ᱱᱮᱛᱟᱨ ᱫᱚ ᱢᱟᱛᱠᱚᱢ ᱠᱚ ᱮᱢᱟᱜ ᱠᱟᱱ ᱜᱮᱭᱟ ᱚᱱᱟ ᱥᱟᱶᱛᱮ ᱟᱨᱚ ᱡᱟᱦᱟᱸ ᱨᱟᱱ ᱠᱚᱦᱚᱸ ᱠᱚ ᱢᱮᱥᱟᱣᱟᱜ ᱠᱟᱱᱟᱹ ᱡᱟᱛᱮ ᱚᱱᱟ ᱯᱟᱹᱣᱨᱟᱹ ᱰᱷᱤᱨ ᱧᱚᱜ ᱡᱟᱛᱮ ᱦᱩᱭᱩᱜ ᱢᱟ ᱚᱱᱟ ᱠᱷᱟᱹᱛᱤᱨ ᱛᱮ ᱟᱨ ᱚᱱᱟ ᱠᱚ ᱧᱩ ᱞᱮᱠᱷᱟᱱ ᱮᱱᱠᱷᱟᱱ ᱫᱚ ᱟᱵᱚ ᱱᱩᱭ ᱦᱚᱲᱢᱚᱭ ᱠᱷᱚᱛᱤ ᱜᱮᱭᱟ ᱱᱤᱥᱪᱚᱭ ᱡᱩᱫᱤ ᱡᱟᱦᱟᱸᱱᱼᱟᱜ ᱨᱟᱱ ᱠᱚ ᱡᱩᱫᱤ ᱵᱚᱱ ᱢᱮᱥᱟ ᱟᱜᱼᱟ ᱚᱱᱟ ᱨᱮ
ᱦᱩᱸ
ᱟᱨ ᱚᱱᱟ ᱠᱚᱣᱟᱜ ᱟᱨ ᱟᱵᱤᱱ ᱵᱤᱱ ᱞᱟᱹᱭ ᱠᱮᱫᱟ ᱯᱩᱞᱤᱥ ᱠᱚ ᱦᱤᱡᱩᱜ ᱠᱟᱱᱟ ᱦᱮᱸ ᱯᱩᱞᱤᱥ ᱠᱚᱫᱚ ᱟᱵᱚ ᱡᱟᱦᱟᱸ ᱢᱟᱛᱠᱚᱢ ᱯᱟᱹᱣᱨᱟᱹ ᱵᱚᱱ ᱟᱹᱠᱷᱨᱤᱧ ᱫᱟ ᱥᱮ ᱚᱱᱟ ᱫᱚ ᱥᱚᱨᱠᱟᱨ ᱫᱚ ᱵᱟᱭ ᱵᱟᱲᱟᱭᱟ ᱥᱮ ᱟᱵᱚ ᱫᱚ ᱚᱱᱟ ᱫᱚ ᱵᱟᱭ ᱮᱢ ᱟᱴᱠᱟᱫ ᱵᱚᱱᱟ ᱪᱷᱟᱹᱲ ᱡᱚᱫᱤᱳ ᱡᱮ ᱟᱹᱠᱷᱨᱤᱧ ᱯᱮ ᱢᱮᱱᱛᱮ ᱯᱟᱹᱣᱨᱟᱹ ᱫᱚ
ᱵᱟᱝ ᱵᱟᱝ ᱥᱚᱨᱠᱟᱨ ᱫᱚ ᱵᱟᱭ ᱞᱟᱹᱭ ᱠᱟᱫᱟ
ᱟᱫᱚ ᱵᱟᱡᱟᱨ ᱠᱚᱨᱮ ᱡᱟᱦᱟᱸᱭ ᱵᱟᱠᱚ ᱪᱟᱵᱟᱭᱟ ᱩᱱᱠᱩ ᱫᱚ ᱢᱟᱱᱮ ᱥᱚᱨᱠᱟᱨ ᱴᱷᱮᱱ ᱠᱷᱚᱱᱟᱜ ᱢᱤᱫᱴᱮᱱ ᱞᱟᱭᱥᱮᱸᱥ ᱠᱚ ᱦᱟᱛᱟᱣ ᱠᱟᱫᱟ ᱡᱟᱦᱟᱸ ᱫᱚᱠᱚ ᱡᱮ ᱟᱹᱠᱷᱨᱤᱧ ᱫᱟᱲᱮᱭᱟᱜᱼᱟᱢ ᱠᱤᱨᱤᱧ ᱜᱟᱱᱚᱜᱼᱟ ᱚᱱᱟ ᱫᱚ
ᱦᱩᱸ
ᱟᱨ ᱟᱵᱚ ᱚᱱᱟ ᱥᱟᱱᱛᱟᱲ ᱥᱚᱢᱟᱡᱽ ᱚᱱᱟ ᱫᱚ ᱵᱟᱹᱱᱩᱜ ᱵᱟᱝ ᱠᱚ ᱪᱷᱟᱹᱲ ᱵᱟᱝᱠᱚ ᱮᱢ ᱠᱟᱜ ᱵᱚᱱᱟ ᱡᱮ ᱯᱟᱹᱣᱨᱟᱹ ᱟᱹᱠᱷᱨᱤᱧ ᱚᱱᱟ ᱦᱚᱛᱮᱡ ᱛᱮ ᱯᱩᱞᱤᱥ ᱠᱚ ᱦᱮᱡ ᱠᱟᱛᱮ ᱠᱚ ᱢᱟᱱᱮ ᱟᱸᱡᱚᱢ ᱵᱟᱲᱟ ᱫᱟᱹᱧ ᱫᱟᱞ ᱨᱟᱯᱩᱫ ᱦᱚᱴᱚ ᱠᱟᱜᱼᱟ ᱠᱚ ᱤᱭᱟᱹ ᱠᱚ
ᱦᱩᱸ ᱛᱟᱹᱣ ᱪᱟᱵᱟ ᱫᱚ ᱵᱟᱝ ᱪᱟᱵᱟᱜ ᱠᱟᱱᱟ ᱛᱟᱹᱣ ᱩᱠᱩ ᱩᱠᱩᱛᱮ ᱦᱚᱲ ᱫᱚᱠᱚ ᱟᱹᱠᱷᱨᱤᱧ ᱮᱫ ᱜᱮᱭᱟᱹ ᱜᱤᱫᱽᱨᱟᱹ ᱠᱚᱦᱚᱸ ᱠᱚ ᱧᱩᱭᱮᱫ ᱜᱮᱭᱟ ᱟᱨ ᱤᱱᱟᱹ ᱠᱚ ᱦᱚᱛᱮᱡ ᱛᱮᱦᱚᱸ ᱯᱟᱞᱮᱫ ᱱᱩᱠᱩ ᱜᱤᱫᱽᱨᱟᱹ ᱠᱚᱦᱚᱸ ᱵᱟᱹᱲᱤᱡ ᱰᱟᱦᱟᱨ ᱛᱮᱠᱚ ᱛᱟᱲᱟᱢ ᱮᱫᱟ ᱯᱟᱲᱦᱟᱣ ᱠᱚᱦᱚᱸ ᱵᱟᱠᱚ ᱯᱟᱲᱦᱟᱜ ᱠᱟᱱᱟᱹ ᱟᱹᱰᱤ ᱜᱤᱫᱽᱨᱟᱹ ᱫᱚ ᱦᱚᱜᱚᱝᱠᱟ ᱯᱟᱹᱣᱨᱟᱹ ᱠᱚᱠᱚ ᱧᱩᱭᱮᱫ ᱦᱚᱛᱮᱡ ᱛᱮ ᱯᱟᱲᱦᱟᱣ ᱠᱚᱦᱚᱸ ᱠᱚ ᱵᱟᱹᱜᱤᱭ ᱮᱫᱟᱹ
ᱦᱳᱭ ᱚᱞᱯᱚ ᱵᱚᱭᱮᱥ ᱨᱮ ᱠᱷᱚᱱᱟᱜ ᱧᱩ ᱤᱫᱤ ᱞᱮᱠᱷᱟᱱ ᱫᱚ ᱦᱟᱦᱟᱜ ᱨᱮᱫᱚ ᱩᱱᱠᱩ ᱫᱚ ᱵᱟᱹᱲᱤᱡᱼᱚᱜ ᱜᱮᱭᱟ ᱠᱚᱥᱮ
ᱦᱮᱸᱼᱦᱮᱸ ᱟᱪᱪᱷᱟ ᱛᱟᱦᱚᱞᱮ ᱦᱚᱜ-ᱚᱭ ᱡᱮ ᱵᱟᱦᱟ ᱠᱚ ᱥᱚᱦᱨᱟᱭ ᱠᱚ ᱦᱩᱭᱩᱜ ᱠᱟᱱᱟᱹ ᱛᱟᱦᱞᱮ ᱟᱯᱮ ᱥᱮᱫ ᱫᱚ ᱱᱚᱣᱟ ᱦᱟᱺᱰᱤ ᱠᱚ ᱫᱚ ᱠᱚ ᱫᱚᱦᱚᱭᱟ ᱥᱮ ᱵᱟᱝ?
ᱦᱮᱸ ᱦᱟᱜ ᱚᱱᱟ ᱠᱚ ᱫᱚᱦᱚᱭ ᱜᱮᱭᱟᱞᱮ ᱟᱞᱮ ᱫᱚ ᱢᱟᱱᱮ ᱦᱟᱺᱰᱤ ᱵᱷᱟᱺᱰᱤ ᱵᱮᱜᱚᱨ ᱢᱟ ᱵᱚᱸᱜᱟ ᱵᱩᱨᱩ ᱢᱟ ᱵᱟᱝ ᱠᱚ ᱵᱩᱡᱷᱟᱹᱜ ᱟ ᱥᱮ
ᱦᱮᱸᱼᱦᱮᱸ
ᱦᱟᱺᱰᱤ ᱯᱟᱹᱣᱨᱟᱹ ᱵᱮᱜᱚᱨ ᱥᱮ ᱟᱞᱮ ᱦᱟᱺᱰᱤ ᱯᱟᱹᱣᱨᱟᱹ ᱫᱚ ᱡᱚᱠᱷᱚᱱ ᱡᱟᱦᱟᱸᱭ ᱠᱚ ᱱᱮᱛᱟ ᱠᱟᱛᱮ ᱠᱚ ᱟᱹᱜᱩ ᱠᱚᱣᱟ ᱥᱮ ᱩᱱ ᱥᱚᱢᱚᱭ ᱫᱚ ᱥᱟᱸᱫᱮᱥ ᱞᱮᱠᱟ ᱛᱮ ᱯᱟᱹᱣᱞᱟᱹ ᱠᱚ ᱟᱹᱜᱩ ᱛᱚᱨᱟᱭᱟ ᱥᱮ ᱚᱲᱟᱜ ᱠᱚ ᱨᱮ ᱦᱟᱺᱰᱤ ᱠᱚ ᱫᱚᱦᱚᱭ ᱦᱩᱭᱩᱜ-ᱟ ᱚᱱᱟ ᱠᱚ ᱪᱚᱰᱚᱨ ᱠᱟᱛᱮᱫ ᱜᱮ ᱵᱚᱸᱜᱟ ᱵᱩᱨᱩ ᱫᱚ ᱵᱚᱸᱜᱟ ᱵᱩᱨᱩ ᱠᱚ ᱮᱢᱟᱣᱟᱠᱚ ᱦᱩᱭᱩᱜ-ᱟ ᱟᱨ ᱡᱟᱦᱟᱸ ᱥᱟᱨᱮᱡᱚᱜ ᱚᱱᱟ ᱫᱚ ᱟᱞᱮ ᱠᱚ ᱥᱮ ᱚᱱᱠᱟ ᱡᱟᱦᱟᱸᱭ ᱫᱟᱹᱫᱩ ᱛᱟᱠᱚ ᱚᱱᱠᱟ ᱚᱱᱟ ᱠᱚᱠᱚ ᱧᱩ ᱠᱟᱜᱼᱟ ᱠᱚ ᱚᱱᱟ ᱠᱚᱫᱚ ᱾
ᱚ
ᱪᱤᱫ ᱵᱤᱱ ᱞᱟᱹᱭ ᱮᱫ ᱛᱟᱦᱮᱱ-ᱟ ᱟᱵᱤᱱ?
ᱚ ᱟᱞᱤᱧ ᱞᱤᱧ ᱞᱟᱹᱭ ᱫᱟ ᱟᱞᱮ ᱱᱚᱣᱟ ᱠᱚᱨᱮ ᱫᱚ ᱦᱚᱜᱚᱭ ᱦᱟᱺᱰᱤ ᱫᱚ ᱟᱨᱚ ᱡᱮ ᱨᱟᱥᱛᱟ ᱫᱷᱟᱨᱮ ᱫᱷᱟᱨᱮ ᱚᱦᱚ ᱵᱤᱱ ᱧᱮᱞ ᱠᱚᱣᱟ ᱴᱩᱠᱩᱡ ᱟᱛᱮ ᱠᱚ ᱫᱩᱲᱩᱵ ᱠᱚᱜ-ᱟ ᱠᱚ ᱦᱟᱺᱰᱤ ᱠᱚᱦᱚᱸ ᱠᱚ ᱟᱠᱷᱨᱤᱧ ᱜᱮᱭᱟ ᱱᱚᱣᱟ ᱫᱷᱚᱨᱚᱱ ᱫᱤᱱ ᱜᱮ ᱨᱟᱵᱟᱝ ᱫᱤᱱ ᱠᱚ ᱫᱚ ᱵᱟᱝ ᱫᱷᱚᱨᱚᱱ ᱫᱤᱱ ᱫᱚ ᱠᱚ ᱟᱠᱷᱨᱤᱧ ᱮᱫ ᱜᱮᱭᱟ ᱨᱟᱥᱛᱟ ᱫᱷᱟᱨᱮ ᱠᱚ ᱨᱮ ᱦᱚᱸ ᱛᱮ ᱱᱚᱣᱟ ᱠᱚ ᱨᱮ ᱦᱚᱸ ᱱᱚᱣᱟ ᱠᱚ ᱠᱷᱟᱹᱛᱤᱨ ᱦᱚᱸ ᱜᱤᱫᱽᱨᱟᱹ ᱠᱚᱦᱚᱸ ᱟᱫᱚ ᱢᱤᱫ ᱴᱟᱝ ᱜᱤᱫᱽᱨᱟᱹ ᱣᱟᱜ ᱛᱟᱦᱮᱱᱟ ᱥᱮ ᱡᱷᱚᱛᱚ ᱜᱤᱫᱽᱨᱟᱹ ᱠᱚᱣᱟᱜ ᱜᱮ ᱡᱟᱦᱟᱸ ᱵᱟᱹᱲᱤᱡ ᱡᱤᱱᱤᱥ ᱛᱚ ᱚᱱᱟ ᱫᱚ ᱥᱮᱬᱟᱣᱟᱭ ᱫᱚ ᱵᱟᱝ ᱦᱩᱭᱩᱜ ᱛᱟᱢᱟ ᱛᱮᱜᱮ ᱪᱟᱞᱟᱜ-ᱟᱭ
ᱦᱳᱭ ᱦᱳᱭ
ᱛᱟᱦᱚᱞᱮ ᱚᱱᱟ ᱦᱚᱛᱮᱡ ᱛᱮᱦᱚᱸ ᱟᱹᱰᱤ ᱜᱤᱫᱽᱨᱟᱹ ᱜᱮ ᱦᱟᱺᱰᱤ ᱯᱟᱹᱣᱨᱟᱹ ᱥᱮᱫ ᱜᱮ ᱡᱷᱳᱠ ᱵᱟᱹᱲᱛᱤᱜ ᱠᱟᱱ ᱛᱟᱠᱚᱣᱟ ᱯᱟᱲᱦᱟᱣ ᱠᱚ ᱫᱚ ᱠᱚ ᱵᱟᱹᱜᱤ ᱭᱮᱫᱟ
ᱦᱳᱭ ᱟᱞᱮ ᱥᱮᱫ ᱦᱚᱸ ᱦᱟᱺᱰᱤ ᱫᱚᱠᱚ ᱟᱠᱷᱨᱤᱧ ᱵᱟᱲᱟᱭ ᱜᱮᱭᱟ ᱢᱟᱱᱮ ᱫᱚᱥ ᱴᱟᱠᱟ ᱵᱟᱹᱴᱤ ᱠᱚ ᱢᱤᱫ ᱴᱟᱝ ᱵᱟᱴᱤ ᱱᱚᱝᱠᱟ ᱡᱷᱩᱯᱲᱤ ᱠᱚ ᱨᱮ ᱥᱤᱛᱩᱝ ᱫᱤᱱ
ᱦᱮᱸ
ᱢᱟᱱᱮ ᱠᱟᱛᱷᱟ ᱨᱮᱠᱚ ᱞᱟᱹᱭ ᱟᱠᱟᱫᱟ ᱢᱤᱫ ᱯᱟᱨᱴ ᱫᱚ ᱢᱚᱱᱮ ᱢᱤᱫ ᱵᱳᱰ ᱢᱤᱫ ᱮᱠᱟ ᱟᱸᱡᱚᱢ ᱵᱟᱲᱟ ᱟᱠᱟᱫ ᱠᱚᱣᱟ ᱢᱤᱫ ᱚᱱᱮ ᱢᱤᱫ ᱯᱟᱴ ᱥᱮᱢ ᱧᱩ ᱞᱮᱠᱷᱟᱱ ᱫᱚ ᱩᱱᱫᱚ ᱪᱮᱜ ᱠᱟ ᱵᱟᱢ ᱵᱩᱡᱟ ᱟᱨ ᱵᱟᱨ ᱯᱟᱴ ᱪᱮᱫ ᱠᱟ ᱚᱱᱠᱟᱢ ᱧᱩ ᱞᱮᱠᱷᱟᱱ ᱢᱚᱱᱮᱨ ᱢᱚᱛᱚᱱ ᱟᱨ ᱵᱟᱹᱲᱛᱤᱢ ᱧᱩ ᱞᱮᱠᱷᱟᱱ ᱫᱚ ᱢᱟᱱᱮᱧ ᱜᱤᱛᱤᱡ ᱠᱚᱜ-ᱟ ᱩᱱᱫᱚ
ᱚ
ᱟ ᱵᱱᱟᱧᱩ ᱫᱚ ᱦᱮ ᱡᱟᱦᱟᱸᱭ ᱠᱚ ᱧᱩ ᱵᱟᱲᱟᱭ ᱫᱟᱠᱚ ᱩᱱᱟᱹᱜ ᱠᱟᱹᱴᱤᱡ ᱠᱷᱚᱱ ᱫᱚ ᱵᱟᱝ ᱦᱟᱨᱟ ᱠᱟᱛᱮ ᱫᱚᱠᱚ ᱧᱩᱭᱮᱫ ᱜᱮᱭᱟ ᱧᱩ ᱫᱚ
ᱦᱩᱸ ᱟᱫᱚ ᱟᱨ ᱱᱚᱛᱮ ᱟᱨ ᱟᱸᱡᱚᱢ ᱟᱠᱟ ᱫᱟᱞᱤᱧ ᱯᱟᱹᱦᱤᱞ ᱫᱚ ᱵᱟᱝᱢᱟ ᱛᱟᱦᱮᱸ ᱞᱮᱱᱟ ᱞᱟᱲ ᱥᱟᱠᱟᱢ ᱯᱚᱴᱚᱢ ᱦᱟᱺᱰᱤ ᱛᱟᱦᱚᱞᱮ ᱚᱱᱟ ᱫᱚ ᱠᱟᱹᱴᱤᱡ ᱠᱟᱹᱴᱤᱡ ᱦᱟᱺᱰᱤ ᱛᱟᱦᱮᱸ ᱞᱮᱱᱟ ᱛᱤᱱᱟᱹᱜ ᱦᱚᱲ ᱮ ᱧᱩᱭᱟ ᱠᱟᱹᱴᱤᱡ ᱪᱩᱞᱩᱝ ᱮ ᱧᱩ ᱠᱮᱫᱟ ᱨᱟᱱ ᱞᱮᱠᱟ ᱦᱩᱭᱮᱱ ᱛᱟᱭᱟ ᱟᱨ ᱱᱮᱛᱟᱨ ᱫᱚ ᱚᱱᱟ ᱫᱚ ᱠᱟᱹᱴᱤᱡ ᱵᱤᱥᱤᱜ ᱠᱟᱱ ᱜᱮᱭᱟ ᱡᱟᱦᱟᱸ ᱦᱚᱛᱮᱡ ᱛᱮ ᱦᱚᱸ ᱧᱮᱞᱚᱜᱚᱜ ᱠᱟᱱᱟ ᱟᱵᱚ ᱢᱟᱹᱱᱢᱤ ᱡᱤᱭᱚᱱ ᱨᱮ ᱡᱟᱦᱟᱸᱭ ᱠᱚ ᱦᱟᱺᱰᱤ ᱯᱟᱹᱣᱨᱟᱹ ᱫᱚᱢᱮ ᱜᱮᱠᱚ ᱧᱩᱭᱫᱟ ᱩᱱᱠᱩ ᱫᱚ ᱟᱹᱰᱤᱜᱟᱱ ᱨᱳᱜᱽ ᱟᱡᱟᱨ ᱧᱟᱢᱮᱫ ᱠᱚᱣᱟ
ᱦᱳᱭ ᱦᱮᱸ ᱠᱟᱹᱴᱤᱡ ᱵᱟᱹᱧ ᱵᱩᱡᱽ ᱫᱟᱲᱮᱭᱟᱜ ᱠᱟᱱᱟ ᱡᱮ ᱚᱱᱟ ᱪᱮᱫ ᱵᱤᱱ ᱞᱟᱹᱭ ᱠᱮᱫᱟ ᱦᱟᱺᱰᱤ ᱪᱮᱫ ᱞᱮᱠᱟ ᱚᱱᱟ ᱫᱚᱠᱚ ᱫᱚᱦᱚᱭᱟ ᱞᱟᱦᱟ ᱦᱟᱺᱰᱤ ᱵᱤᱱ
ᱯᱟᱹᱦᱤᱞ ᱠᱚ ᱫᱚᱦᱚᱭᱮᱫ ᱛᱟᱦᱮᱸᱫ ᱞᱟᱲ ᱥᱟᱠᱟᱢ ᱨᱮ ᱠᱚ ᱫᱚᱦᱚᱭ ᱛᱟᱦᱮᱸᱫ ᱵᱟᱝᱢᱟ ᱯᱟᱹᱦᱤᱞ ᱦᱚᱲ ᱟᱵᱚ ᱨᱮᱱ ᱡᱟᱦᱟᱸᱭ ᱦᱟᱯᱲᱟᱢ ᱠᱚ ᱛᱟᱦᱮᱸ ᱞᱮᱱᱟ ᱯᱟᱹᱦᱤᱞ ᱛᱚ ᱟᱨ ᱩᱱᱟᱹᱜ ᱴᱩᱠᱩᱡ ᱠᱚ ᱤᱭᱟᱹ ᱠᱚᱫᱚᱮᱫ ᱢᱮ ᱢᱮᱱᱟᱜ ᱫᱚ ᱢᱮᱱᱟᱜ-ᱟ ᱠᱤᱱᱛᱩ ᱥᱟᱹᱜᱤᱧ ᱥᱟᱹᱜᱤᱧ ᱨᱮ ᱟᱨ ᱩᱱᱫᱚ ᱦᱚᱲᱟᱜ ᱩᱱᱟᱹᱜ ᱯᱚᱭᱥᱟ ᱠᱚᱦᱚᱸ ᱵᱟᱝ ᱛᱟᱦᱮᱸ ᱞᱮᱱᱟ ᱥᱮ ᱩᱱᱫᱟᱨᱟ ᱫᱚ ᱦᱚᱜᱚᱭ ᱦᱳᱲᱳ ᱫᱤᱭᱮ ᱠᱚ ᱵᱚᱫᱚᱞ ᱛᱟᱦᱮᱸᱜ
ᱵᱚᱫᱚᱞ ᱛᱟᱦᱮᱸᱜ ᱠᱚ ᱡᱮ ᱱᱩᱱᱟᱹᱜ ᱦᱳᱲᱳ ᱨᱮ ᱢᱤᱫᱴᱟᱝ ᱴᱩᱠᱩᱡ ᱟᱫᱚ ᱩᱱ ᱫᱟᱨᱟ ᱫᱚ ᱴᱤᱱᱴᱩᱠᱩᱡ ᱠᱚ ᱵᱟᱝ ᱛᱟᱦᱮᱸ ᱞᱮᱱᱟ ᱩᱱᱟᱹᱜ ᱴᱤᱱ ᱦᱚᱸ ᱵᱟᱝ ᱟᱨ ᱱᱚᱣᱟ ᱞᱳᱦᱟ ᱨᱮᱭᱟᱜ ᱦᱚᱸ ᱵᱟᱝ ᱛᱟᱦᱞᱮ ᱟᱫᱚ ᱱᱚᱣᱟ ᱦᱟᱥᱟ ᱴᱩᱠᱩᱡ ᱛᱮᱜᱮ ᱫᱟᱠᱟ ᱠᱚᱦᱚᱸ ᱠᱚ ᱤᱥᱤᱱᱮᱜ ᱛᱟᱦᱮᱸᱫ ᱛᱟᱦᱞᱮ ᱚᱱᱡᱮ ᱫᱟᱠᱟ ᱛᱮᱜᱮ ᱫᱟᱠᱟ ᱡᱚᱠᱷᱚᱱ ᱠᱚ ᱤᱥᱤᱱᱮᱫᱟ ᱦᱟᱥᱟ ᱴᱩᱠᱩᱡ ᱛᱮ ᱛᱟᱦᱞᱮ ᱟᱹᱰᱤ ᱜᱟᱱ ᱜᱮ ᱴᱩᱠᱩᱡ ᱫᱚ ᱞᱟᱜᱟᱜ ᱠᱟᱱ ᱜᱮᱭᱟ ᱥᱮᱨᱢᱟᱨ ᱨᱮ ᱟᱫᱚ ᱱᱮᱛᱟᱨ ᱢᱟ ᱢᱤᱫ ᱪᱷᱚᱰ ᱡᱟᱦᱟᱸ ᱞᱮᱠᱟᱛᱮ ᱴᱤᱱᱴᱩᱠᱩᱡ ᱮᱢ ᱠᱤᱨᱤᱧ ᱠᱟᱜ ᱠᱷᱟᱱ ᱟᱫᱚ ᱚᱱᱟ ᱫᱚ ᱢᱟᱱᱮ ᱵᱟᱨ ᱯᱤᱲᱦᱤ ᱦᱚᱸ ᱪᱟᱞᱟᱜ ᱠᱟᱱ ᱜᱮᱭᱟ
ᱛᱟᱦᱞᱮ ᱟᱫᱚ ᱤᱱᱟᱹ ᱯᱚᱨ ᱦᱮᱸ
ᱚᱱᱛᱮ ᱪᱮᱫ ᱞᱮᱠᱟ ᱠᱚ ᱫᱚᱦᱚᱭ ᱜᱮᱭᱟ ᱦᱟᱹᱰᱤ ᱠᱚ ᱫᱚᱦᱚ ᱪᱮᱫ ᱞᱮᱠᱟ ᱱᱤᱭᱚᱢ ᱠᱟᱛᱮ ᱠᱚ ᱫᱚᱦᱚᱭᱟ ᱩᱱᱠᱩ ᱫᱚ
ᱦᱮᱸ ᱪᱮᱫᱠᱟ ᱪᱮᱫ ᱵᱤᱱ ᱞᱟᱹᱭ ᱠᱮᱫᱟ ᱵᱟᱹᱞᱤᱧ ᱵᱩᱡᱽ ᱫᱟᱲᱮᱭᱟᱫᱟ
ᱢᱮᱱᱫᱟᱹᱧ ᱦᱟᱺᱰᱤ ᱪᱮᱫ ᱞᱮᱠᱟ ᱫᱚᱦᱚᱭ ᱟᱠᱚ ᱟ ᱦᱟᱺᱰᱤ ᱚᱱᱛᱮ ᱟᱯᱮ ᱥᱮᱫ ᱨᱮᱱ
ᱪᱮᱫᱠᱟ ᱠᱚ ᱫᱚᱦᱚᱭᱟ ᱢᱟᱱᱮ ᱦᱚᱜᱼᱚᱭ ᱡᱮᱨᱚᱠᱚᱢ ᱪᱟᱣ ᱯᱨᱚᱨᱚᱛᱷᱚᱢ ᱫᱟᱠᱟ ᱠᱚ ᱤᱥᱤᱱ ᱠᱮᱫᱟ ᱮᱠᱫᱚᱢ ᱫᱟᱜ ᱛᱮᱫ ᱠᱚ ᱤᱭᱟᱹ ᱦᱚᱪᱚᱭᱟ ᱨᱚᱦᱚᱲ ᱦᱚᱪᱚᱭᱟᱠᱚ ᱯᱩᱨᱟᱹ ᱛᱟᱨᱯᱚᱨ ᱨᱟᱹᱱᱩ ᱢᱮᱥᱟ ᱠᱟᱛᱮᱜ ᱟᱫᱚ ᱠᱚ ᱫᱚᱦᱚ ᱠᱟᱜᱼᱟ
ᱟᱞᱮᱥᱮᱫ ᱦᱚᱸ ᱚᱝᱠᱟ ᱜᱮ ᱚᱝᱠᱟ ᱫᱟᱠᱟ ᱠᱚ ᱤᱥᱤᱱ ᱠᱮᱜ ᱜᱮ ᱛᱟᱯᱚᱨᱮ ᱚᱱᱮ ᱠᱟᱹᱴᱤᱡ ᱠᱚ ᱨᱚᱝᱜᱚ ᱚᱪᱚᱭ ᱫᱟᱠᱟ ᱛᱮᱫ ᱛᱟᱯᱚᱨᱮ ᱡᱟᱦᱟᱱᱟᱜ ᱜᱮ ᱚᱱᱠᱟ ᱥᱟᱹᱲᱤ ᱠᱚᱨᱮ ᱫᱚ ᱡᱷᱟᱹᱲᱤᱢ ᱥᱟᱹᱲᱤ ᱜᱚᱫᱟ ᱥᱮ ᱪᱮᱫ ᱚᱱᱠᱟ ᱡᱟᱦᱟᱱᱟᱜ ᱠᱚ ᱫᱚᱦᱚᱭ ᱡᱟᱭᱜᱟ ᱨᱮ ᱫᱚᱦᱚ ᱠᱟᱛᱮᱫ ᱠᱚ ᱨᱟᱹᱱᱩ ᱠᱚ ᱪᱩᱲᱭᱟᱹᱣᱟᱜ ᱜᱮ ᱛᱟᱯᱚᱨ ᱚᱱᱟ ᱴᱩᱠᱩᱡ ᱠᱚ ᱦᱳᱭ ᱦᱳᱭ ᱞᱟᱲᱮᱪᱚ ᱛᱟᱯᱚᱨᱮ ᱴᱩᱠᱩᱡ ᱫᱚᱦᱚ ᱠᱟᱛᱮ ᱚᱱᱟᱜᱮ ᱦᱟᱸᱜ ᱤᱥᱤᱱᱚᱜᱼᱟ ᱮᱸᱻ ᱵᱟᱨ ᱫᱤᱱ ᱞᱟᱜᱟᱜᱼᱟ ᱵᱟᱨ ᱫᱤᱱ ᱯᱮ ᱫᱤᱱ ᱚᱱᱠᱟ ᱡᱟᱦᱟᱸ ᱞᱮᱠᱟ ᱜᱮ
ᱦᱩᱸ
ᱤᱥᱤᱱ ᱠᱟᱛᱮ ᱚᱱᱟᱜᱮ ᱵᱚᱰᱚᱡᱟ ᱠᱚ
ᱦᱩᱸ ᱟᱫᱚ ᱱᱚᱣᱟ ᱦᱮᱸ ᱟᱫᱚ ᱱᱚᱣᱟ ᱦᱚᱸ ᱧᱮᱞᱚᱜᱚᱜ ᱠᱟᱱᱟ ᱡᱟᱦᱟᱸ ᱵᱚᱸᱜᱟ ᱵᱩᱨᱩ ᱦᱟᱺᱰᱤ ᱚᱱᱟ ᱫᱚ ᱚᱱᱟ ᱮᱱᱛᱮ ᱦᱟᱥᱟ ᱴᱩᱠᱩᱡ ᱨᱮᱠᱚ ᱤᱥᱤᱱ ᱮᱫᱟ ᱤᱥᱤᱱ